ᱦᱳᱭ ᱵᱚᱠᱚᱧ ᱚᱱᱮᱧ ᱞᱟᱹᱭᱮᱫ ᱛᱟᱦᱮᱸᱱ ᱦᱳᱭ ᱵᱟᱝ ᱥᱮᱸᱫᱽᱨᱟ ᱠᱚᱢ ᱯᱟᱹ ᱥᱮᱸᱫᱽᱨᱟ ᱠᱚᱢᱟ ᱯᱮ ᱦᱚᱸᱯᱮ ᱪᱟᱞᱟᱜ ᱜᱮᱭᱟᱼᱼ ᱟᱫᱚ ᱞᱟᱹᱭᱮᱫ ᱛᱟᱦᱮᱸᱜ ᱤᱧ ᱥᱮᱸᱫᱽᱨᱟ ᱡᱩᱲᱩ ᱠᱚᱫᱚ ᱛᱟᱦᱞᱮ ᱫᱚ ᱚᱠᱟ ᱞᱮᱠᱟ ᱯᱮ ᱟᱹᱜ ᱦᱟᱹᱴᱤᱧ ᱜᱮᱭᱟ?
ᱟᱫᱚ ᱫᱟᱫᱟ ᱡᱟᱦᱟᱸ, ᱟᱫᱚ ᱢᱟᱲᱟᱝ ᱨᱤᱧ ᱠᱩᱞᱤᱜ ᱢᱤᱧ ᱡᱟᱦᱟᱸ ᱫᱚ ᱵᱤᱨ ᱥᱮᱸᱫᱽᱨᱟ ᱡᱟᱦᱟᱸ ᱫᱚ, ᱞᱟᱹᱴᱩ ᱵᱤᱨ ᱥᱮᱸᱫᱽᱨᱟ ᱵᱚᱱ ᱪᱟᱞᱟᱜ ᱟ ᱥᱮ ᱦᱚᱸᱜᱼᱚᱭ ᱡᱟᱦᱟᱸ ᱫᱚ ᱮᱸ ᱥᱩᱨ ᱥᱩᱯᱩᱨ ᱠᱚᱨᱮ ᱵᱚᱱ ᱥᱮᱸᱫᱽᱨᱟᱭ ᱥᱮ ᱱᱚᱜ-ᱱᱚᱝᱠᱟ ᱟᱛᱩ ᱡᱟᱯᱟᱜ ᱠᱩᱨᱩ ᱩᱢ ᱥᱮᱨᱟ ᱭᱟ ᱚᱱᱟ ᱨᱮᱭᱟᱜ ᱠᱟᱛᱷᱟᱢ ᱞᱟᱹᱭ ᱦᱚᱪᱚᱭ ᱫᱟ?
ᱟᱹᱛᱩ ᱟᱹᱛᱩ ᱛᱮ ᱥᱮᱸᱫᱽᱨᱟ ᱦᱚᱸ ᱟᱨ ᱚᱱᱟ ᱟᱸ ᱵᱤᱨ ᱠᱚ ᱛᱮ ᱦᱚᱸ ᱡᱟᱦᱟᱸ ᱥᱮᱬᱟ ᱥᱮᱬᱟ ᱵᱤᱨ ᱠᱚ ᱵᱚᱱ ᱥᱮᱸᱫᱽᱨᱟᱭᱟ ᱚᱱᱟ ᱠᱚᱨᱮ ᱦᱚᱸ ᱢᱟᱱᱮ ᱥᱮᱸᱫᱽᱨᱟ ᱡᱩᱲᱩ ᱠᱚᱫᱚ ᱚᱠᱟ ᱞᱮᱠᱟ ᱯᱮ ᱦᱟᱹᱴᱤᱧ ᱜᱮᱭᱟ?
ᱟᱫᱚ ᱫᱟᱫᱟ ᱩᱢ ᱯᱩᱭᱞᱩᱨᱮᱧ ᱞᱟᱹᱭᱫᱟ ᱡᱟᱦᱟᱸ ᱫᱚ ᱚᱱᱠᱟ ᱡᱟᱦᱟᱸ ᱫᱚ ᱵᱤᱨ ᱥᱮᱸᱫᱽᱨᱟ ᱠᱚ ᱪᱟᱞᱟᱜᱼᱟ ᱦᱮᱸᱥᱮ, ᱮᱸ ᱵᱤᱨ ᱥᱮᱸᱫᱽᱨᱟ ᱡᱟᱦᱟᱸᱭ ᱠᱚ ᱪᱟᱞᱟᱜᱼᱟ ᱟᱸ ᱩᱱᱠᱩ ᱫᱚ ᱠᱟᱹᱴᱤᱡ ᱵᱷᱤᱜᱟᱨ ᱞᱮᱠᱟ ᱠᱚ ᱚᱦ ᱮᱸᱻ ᱡᱚᱠᱷᱚᱱ ᱵᱤᱨ ᱥᱮᱸᱫᱽᱨᱟ ᱠᱚ ᱪᱟᱞᱟᱜᱼᱟ ᱡᱩᱫᱤ ᱚᱱᱠᱟ ᱥᱩᱠᱨᱤ ᱠᱚ ᱧᱟᱢ ᱠᱟᱭᱟ ᱦᱮᱸ ᱥᱮ ᱛᱚ ᱟᱫᱚ ᱡᱟᱦᱟᱸᱭ ᱠᱷᱮᱪᱟ ᱠᱟᱭᱟ ᱥᱮ ᱡᱟᱦᱟᱸᱭᱟᱜ ᱠᱷᱮᱪᱟ ᱯᱩᱭᱞᱩ ᱵᱤᱫ ᱠᱚᱜᱼᱟ ᱩᱱᱤ ᱫᱚ ᱠᱟᱹᱴᱤᱡ ᱟᱸᱻ ᱡᱟᱹᱥᱛᱤ ᱵᱟᱜᱽ ᱮ ᱧᱟᱢᱟ ᱾ ᱮᱸᱻ ᱟᱫᱚ ᱢᱤᱫᱴᱮᱱ ᱯᱷᱟᱹᱲᱤ ᱦᱚᱸ ᱠᱚ ᱮᱢ ᱫᱟᱲᱤᱭᱟ ᱡᱟᱸᱜᱟ ᱯᱷᱟᱹᱲᱤ ᱦᱚᱸ ᱾ ᱮᱸᱻ ᱞᱟᱹᱴᱩ ᱧᱚᱜ ᱦᱮᱸᱥᱮ ᱚᱱᱟ ᱦᱚᱸ, ᱟᱨ ᱵᱟᱫᱽ ᱵᱟᱹᱠᱤ ᱫᱚ ᱥᱚᱢᱟᱱ ᱥᱚᱢᱟᱱ ᱠᱚ ᱵᱷᱟᱠᱼᱟ ᱾ ᱟᱨ ᱚᱱᱟ ᱥᱟᱶᱛᱮ᱾ ᱚᱱᱟ ᱥᱟᱶ ᱥᱟᱶᱶᱛᱮ ᱛᱮ ᱮᱸ ᱧᱮᱞᱚᱜᱼᱟ ᱡᱮ᱾ ᱵᱟᱫᱽ ᱵᱟᱹᱠᱤ ᱥᱟᱱᱟᱢ ᱦᱚᱲ ᱠᱚ ᱦᱟᱹᱴᱤᱧ ᱠᱚ ᱛᱷᱟᱦᱮᱱ ᱜᱮᱭᱟ ᱟᱨ ᱡᱟᱦᱟᱸ ᱥᱩᱨ ᱥᱩᱯᱩᱨ ᱠᱚᱨᱮ᱾ ᱟᱸ ᱥᱮᱸᱫᱽᱨᱟ ᱦᱩᱭᱩᱜᱼᱟ ᱛᱚ ᱚᱱᱟ ᱫᱚ ᱡᱚᱛᱚ ᱦᱚᱲ ᱥᱚᱢᱟᱱ ᱛᱮᱜᱮ ᱠᱚ ᱵᱷᱟᱜᱽ ᱛᱷᱮᱱᱟ᱾ ᱟᱫᱚ ᱟᱯᱮ ᱥᱮᱫ ᱫᱚ ᱚᱠᱟᱞᱮᱠᱟ᱾
ᱟᱞᱮ ᱥᱮᱱ ᱫᱚ ᱦᱟᱸᱜ ᱵᱟᱠᱚ ᱟᱞᱮ ᱥᱮᱫ ᱦᱚᱸ ᱚᱱᱠᱟᱜ ᱜᱮ ᱦᱟᱸᱜ ᱱᱚᱜᱼᱚᱭ᱾ ᱡᱟᱦᱟᱸ ᱟᱹᱛᱩ ᱥᱮᱸᱫᱽᱨᱟ ᱠᱚᱠᱚ ᱪᱟᱞᱟᱣᱮᱫ ᱜᱮᱭᱟ ᱥᱟᱨᱜᱟ ᱠᱚ ᱜᱩᱰᱩ ᱠᱚ ᱥᱮᱸᱫᱽᱨᱟ ᱦᱮᱸ᱾ ᱱᱚᱣᱟ ᱨᱮᱫᱚ ᱦᱟᱸᱜ ᱟᱫᱚ ᱦᱟᱸᱜ᱾ ᱡᱟᱦᱟᱸ ᱛᱤᱱᱟᱹᱜ ᱥᱤᱯᱟᱹᱨᱤᱭᱟᱹ ᱠᱚ ᱪᱟᱞᱟᱣ ᱟᱠᱟᱱᱟ ᱡᱚᱛᱚ ᱦᱚᱲᱜ ᱜᱮ ᱦᱟᱸᱜ ᱥᱚᱢᱟᱱ ᱛᱮᱠᱚ ᱦᱟᱹᱴᱤᱧ ᱡᱚᱦᱚᱜᱼᱟ᱾ ᱟᱨ ᱚᱱᱟ ᱥᱟᱞᱟᱜ ᱥᱟᱶᱛᱮ ᱡᱟᱦᱟᱸᱭ ᱠᱚᱨᱮ ᱡᱫᱤ ᱥᱮᱛᱟ ᱠᱚᱠᱚ ᱪᱟᱞᱟᱣ ᱠᱟᱱᱟ ᱥᱮᱸᱫᱽᱨᱟ ᱠᱚ᱾ ᱦᱮᱸ ᱛᱟᱦᱞᱮ ᱩᱱᱠᱩ ᱦᱚᱸ᱾ ᱩᱱᱠᱩ ᱥᱮᱸᱫᱽᱨᱟ ᱠᱚᱲᱟ ᱡᱩᱲᱩ ᱥᱚᱢᱟᱱ ᱜᱮ ᱩᱱᱠᱩ ᱥᱮᱛᱟ ᱠᱚ ᱠᱚ ᱦᱟᱹᱴᱤᱧ ᱟᱠᱚ ᱜᱮᱭᱟ ᱦᱮᱸ᱾
ᱟᱪᱪᱷᱟ ᱟᱫᱚ ᱫᱟᱫᱟ ᱦᱚᱸᱜᱼᱚᱭ ᱟᱞᱮ ᱥᱮᱫ ᱫᱚ ᱱᱚᱜᱼ ᱱᱚᱝᱠᱟ ᱡᱟᱦᱟᱸ ᱥᱮᱛᱟ ᱠᱚ ᱪᱟᱞᱟᱜᱼᱟ᱾ ᱚᱱᱠᱟ ᱵᱤᱨ ᱥᱮᱸᱫᱽᱨᱟ ᱠᱚ ᱪᱟᱞᱟᱜ ᱠᱷᱟᱱᱡ ᱫᱚᱠᱚ ᱦᱟᱹᱴᱤᱧ ᱠᱚᱜᱮᱭᱟ᱾ ᱟᱫᱚ ᱦᱚᱸᱜᱼᱚ ᱚᱝᱠᱟ ᱡᱟᱦᱟᱸ ᱫᱚ ᱥᱩᱨ ᱥᱩᱯᱩᱨ ᱠᱚᱨᱮ᱾ ᱠᱚ ᱥᱮᱸᱫᱽᱨᱟᱭᱟ ᱟᱫᱚ ᱚᱱᱟ ᱡᱩᱲᱩ ᱠᱚᱫᱚ ᱵᱟᱠᱚ ᱦᱟᱹᱴᱤᱧ ᱟᱠ ᱠᱚ ᱛᱟᱦᱮᱱᱟ᱾
ᱦᱮᱸ ᱟᱞᱮ ᱫᱚ ᱵᱟᱝᱼᱟ ᱵᱚᱠᱚᱧ ᱟᱞᱮ ᱫᱚ ᱟᱞᱟᱫᱟ᱾ ᱥᱩᱨ ᱥᱩᱯᱩᱨ ᱠᱚᱨᱮ ᱟᱹᱛᱩ ᱠᱚ ᱚᱨᱮᱡ ᱠᱚ ᱥᱮᱸᱫᱽᱨᱟᱭ ᱠᱚ ᱨᱮᱦᱚᱸ᱾ ᱦᱮᱸ ᱡᱟᱦᱟᱸᱟᱭ ᱡᱟᱦᱟᱸᱭ ᱦᱚᱲ ᱥᱮᱛᱟᱭ ᱤᱫᱤ ᱛᱟᱨᱟ ᱠᱟᱫᱮ ᱛᱟᱭᱟ ᱦᱮᱸ᱾ ᱟᱫᱚ ᱩᱱᱤᱦ ᱥᱮᱸᱫᱽᱨᱟ ᱡᱩᱲᱩ ᱫᱚᱭ ᱧᱟᱢ ᱜᱮᱭᱟ ᱩᱱᱤ ᱥᱮᱛᱟ ᱦᱚᱸ᱾ ᱢᱤᱫ ᱥᱮᱸᱫᱽᱨᱟ ᱠᱚᱲᱟ ᱥᱚᱢᱟᱱ ᱜᱮ ᱢᱤᱫ ᱫᱩᱲᱩ ᱫᱚᱭ ᱧᱟᱢ ᱜᱮᱭᱟ᱾
ᱟᱪᱪᱷᱟ ᱟᱪᱪᱷᱟ ᱟᱞᱮ ᱥᱮᱫ ᱫᱚ ᱱᱚᱝᱠᱟ ᱡᱟᱦᱟᱸᱭᱟᱜ ᱡᱷᱟᱹᱞᱤ ᱠᱟᱱᱟ ᱦᱮᱸᱥᱮ᱾ ᱡᱟᱦᱟᱸᱭᱟᱜ ᱡᱷᱟᱹᱞᱤ ᱠᱚ ᱤᱫᱤ ᱟᱠᱟᱫ ᱩᱱᱤ ᱫᱚ᱾ ᱮᱜ ᱧᱟᱢ ᱢᱟᱭ ᱠᱤᱱᱛᱩ ᱱᱚᱝᱠᱟ ᱥᱮᱛᱟ ᱡᱟᱦᱟᱸᱭ᱾ ᱤᱫᱤ ᱟᱠᱟᱫ ᱠᱚᱣᱟᱭ ᱥᱮ ᱥᱮᱛᱟ ᱦᱚᱸ ᱵᱷᱟᱜᱽᱮ ᱧᱟᱢᱟ᱾ ᱚᱠᱟ ᱫᱚ ᱟᱞᱮᱥᱮᱫ ᱫᱚ ᱵᱟᱹᱧ ᱧᱮᱞ ᱟᱠᱟᱫ ᱠᱚᱣᱟ ᱠᱷᱟᱹᱞᱤ ᱵᱤᱨ ᱥᱮᱸᱫᱽᱨᱟ ᱚᱠᱛᱚ ᱨᱮᱜᱮ ᱧᱮᱞ ᱫᱩᱧ ᱧᱮᱞ ᱟᱠᱟᱫ ᱠᱚᱣᱟ᱾
ᱟᱫᱚ ᱥᱮᱸᱫᱽᱨᱟ ᱨᱮᱫᱚ᱾ ᱟᱞᱮ ᱫᱚ ᱟᱹᱛᱩ ᱥᱮᱸᱫᱽᱨᱟ ᱠᱚᱨᱮ ᱦᱚᱸ ᱮᱢ ᱫᱚᱚᱠᱢᱟ ᱠᱚᱜᱮᱭᱟ ᱥᱮᱛᱟ ᱫᱚ᱾ ᱦᱮᱸ ᱥᱮᱛᱟ ᱦᱚᱸ ᱥᱤᱠᱟᱹᱨᱤᱭᱟᱹ ᱡᱩᱲᱩ ᱫᱚᱠᱚ ᱧᱟᱢ ᱜᱮᱭᱟ᱾ ᱟᱨ ᱦᱚᱸᱜᱼᱚᱭ ᱦᱟᱸᱜ ᱵᱤᱨ ᱠᱚ ᱥᱮᱸᱫᱽᱨᱟ ᱠᱚᱨᱮ ᱫᱚ ᱥᱮᱬᱟ ᱥᱮᱬᱟ ᱵᱤᱨ ᱠᱚ ᱡᱟᱦᱟᱸ ᱠᱚ ᱥᱮᱸᱫᱽᱨᱟᱭᱟ᱾ ᱠᱩᱞᱟᱹᱭ ᱠᱚ ᱥᱩᱠᱨᱤ ᱠᱚ ᱦᱮᱸ ᱟᱫᱚ ᱦᱟᱸᱜ ᱚᱱᱟ ᱫᱚ ᱦᱟᱸᱜ᱾ ᱮ ᱢᱟᱫᱟᱞ ᱡᱩᱲᱩ ᱫᱚ ᱡᱟᱦᱟᱸᱭ ᱦᱟᱜᱭ ᱥᱟᱨᱮ ᱛᱩᱡᱟᱭ ᱠᱟᱱᱟᱭ ᱥᱮ ᱵᱟᱝ ᱠᱮᱪᱟᱭ ᱾ ᱠᱟᱱᱟᱭ ᱦᱟᱸᱜ ᱡᱟᱦᱟᱸᱭ ᱜᱚᱡᱭᱟ ᱴᱷᱤᱠ ᱜᱮᱮᱭᱟ ᱟᱫᱚ᱾
ᱦᱳᱭ
ᱩᱱᱤ ᱫᱚᱜ ᱢᱟᱫᱟᱞ ᱫᱩᱲᱩ ᱠᱚ ᱮᱢᱟᱭ ᱜᱮᱭᱟ ᱠᱚᱞᱮᱡᱽᱱ ᱨᱮᱫᱚ᱾ ᱦᱮᱸ ᱢᱤᱫᱴᱮᱱ ᱯᱟᱹᱲᱤ ᱞᱟᱹᱭᱮᱫ ᱠᱟᱱᱟ ᱢᱤᱫᱴᱮᱱ ᱯᱟᱹᱲᱤ᱾ ᱦᱮᱸ ᱟᱨ ᱥᱩᱠᱨᱤ ᱠᱚᱣᱟᱜ ᱠᱷᱟᱸᱫᱟ ᱨᱮᱫᱚ ᱦᱟᱸᱜ᱾ ᱟᱸ ᱵᱚᱦᱚᱜ ᱡᱤᱞ ᱫᱚ ᱢᱟᱱᱮ ᱵᱚᱦᱚᱜ ᱡᱤᱞ ᱫᱚ ᱟᱡᱜᱮ ᱧᱟᱢ ᱟᱭ᱾
ᱟᱪᱪᱷᱟ ᱢᱟᱱᱮ ᱢᱟᱱᱮ ᱡᱟᱦᱟᱸ ᱫᱚ ᱞᱟᱹᱭᱼᱟ ᱡᱮ ᱚᱱᱟ ᱯᱩᱨᱟᱹᱴᱟ ᱵᱚᱦᱚᱜ ᱡᱤᱞ ᱜᱮ ᱟᱡ ᱮ ᱧᱟᱢᱟ ᱦᱳᱭᱥᱮ᱾
ᱢᱟᱫᱟᱞ ᱞᱮᱠᱟᱛᱮ ᱯᱩᱨᱟᱹᱴᱟ ᱦᱟᱸᱜ ᱵᱚᱦᱚᱜ ᱫᱚ ᱟᱡ ᱮ ᱧᱟᱢᱼᱟ᱾ ᱟᱨ ᱦᱚᱲᱢᱚ ᱡᱤᱞ ᱨᱮᱱᱟᱜ ᱦᱚᱸ ᱯᱮ ᱴᱷᱮᱱ ᱠᱚ ᱩᱰᱟᱹᱭᱟ ᱯᱮ ᱴᱷᱮᱱ ᱠᱩᱰᱟᱹ ᱢᱚᱫᱽᱫᱷᱮ ᱨᱮ ᱦᱟᱸᱟᱜ᱾ ᱢᱤᱫ ᱦᱩᱰᱟᱹ ᱫᱚ ᱟᱡ ᱮ ᱧᱟᱢᱟᱭ ᱟᱨ ᱵᱟᱨ ᱦᱩᱰᱟᱹ ᱫᱚ ᱦᱟᱸᱜ ᱡᱟᱦᱟᱸ ᱛᱤᱱᱟᱹ ᱥᱤᱠᱟᱹᱨᱤᱭᱟᱹ ᱠᱚ ᱪᱟᱞᱟᱣ ᱞᱮᱱᱟ ᱚᱱᱟ ᱫᱚ᱾ ᱥᱚᱢᱟᱱ ᱛᱮ ᱡᱩᱲᱩ ᱠᱚ ᱦᱟᱴᱤᱧᱟ ᱟᱨ ᱚᱱᱟ ᱨᱮᱦᱚᱸ ᱟᱡ ᱫᱚ ᱧᱟᱢ ᱜᱮᱭᱟ ᱥᱤᱠᱟᱹᱨᱤᱭᱟᱹ ᱡᱩᱲᱩ ᱫᱚ᱾
ᱦᱳᱭ ᱦᱳᱭ ᱚᱱᱟ ᱫᱚ ᱠᱟᱱᱟ ᱟᱞᱮ ᱥᱮᱫ ᱫᱚ ᱡᱟᱦᱟᱸ ᱫᱚ ᱫᱟᱫᱟ ᱱᱚᱜᱼᱚᱭ ᱡᱟᱦᱟᱸ᱾ ᱥᱩᱠᱨᱤ ᱡᱩᱫᱤ ᱥᱮᱸᱫᱽᱨᱟ ᱠᱟᱭᱟ ᱠᱚ ᱵᱚᱦᱚᱜ ᱛᱮ ᱟᱞᱟᱫᱟᱭ ᱛᱮ ᱦᱮᱸ ᱥᱮ᱾ ᱟᱨ ᱱᱚᱜ-ᱚᱭ ᱥᱩᱠᱨᱤᱭᱟᱜ ᱯᱩᱱᱭᱟ ᱠᱟᱴᱟ ᱦᱮᱸᱥᱮ ᱮ ᱚᱱᱟ ᱚᱱᱠᱟᱜᱮ ᱯᱩᱱ ᱥᱮᱫ ᱠᱚ ᱵᱷᱟᱜᱮᱭᱟ ᱩᱱᱤ ᱡᱟᱦᱟᱸ ᱵᱚᱦᱚᱜ ᱵᱟᱫ ᱠᱟᱛᱮᱜ ᱡᱟᱦᱟᱸ ᱫᱚ ᱠᱟᱴᱟ ᱵᱚᱱ ᱠᱟᱴᱟ ᱵᱚᱱ ᱥᱮᱫ ᱞᱮᱠᱟᱛᱮᱠᱚ ᱵᱷᱟᱹᱜᱤᱭᱟ ᱚᱱᱟ ᱢᱤᱫ ᱵᱷᱟᱜᱽ ᱯᱟᱹᱲᱤ ᱠᱚ ᱮᱢᱟᱭᱟ ᱟᱨ ᱵᱚᱦᱚᱜ ᱛᱚ ᱵᱟᱠᱚ ᱮᱢᱟ ᱠᱚ ᱛᱟᱦᱮᱸᱱᱟ᱾ ᱵᱚᱦᱚᱜ ᱫᱚ ᱡᱚᱛᱚ ᱦᱚᱲ ᱠᱚᱛᱮ ᱜᱮ ᱠᱚ ᱦᱟᱹᱴᱤᱧ ᱡᱚᱱᱟ᱾ ᱵᱟᱫ ᱵᱟᱹᱠᱤ ᱡᱟᱦᱟᱸ ᱫᱚ ᱦᱟᱹᱴᱤᱧᱟᱜ ᱢᱮᱱᱟᱜ ᱟᱠᱟᱜᱟ ᱚᱱᱟ ᱠᱚᱫᱚ ᱥᱚᱢᱟᱱ ᱜᱮᱠᱚ ᱦᱟᱹᱴᱤᱧ ᱛᱟᱦᱮᱱᱟ᱾
ᱦᱩᱸ ᱟᱞᱮ ᱥᱮᱱ ᱫᱚ ᱥᱩᱠᱨᱤ ᱠᱚᱫᱚ ᱦᱟᱜ ᱟᱫᱚᱦᱟᱜ ᱢᱟᱫᱟᱞ ᱡᱩᱲᱩ ᱫᱚ ᱦᱟᱸᱜ ᱚᱱᱟ ᱵᱚᱦᱚᱜ ᱫᱚᱠᱚ ᱮᱢᱟ ᱠᱚᱜᱮᱭᱟ ᱟᱞᱮ ᱥᱮᱱ ᱨᱮᱫᱚ᱾ ᱦᱮᱸ ᱦᱟᱹᱠᱩᱣᱟᱜ ᱦᱚᱸ ᱚᱱᱠᱟᱜᱮ᱾ ᱦᱮᱸ ᱚᱱᱟ ᱫᱷᱟᱨᱟ ᱥᱮᱸᱫᱽᱨᱟ ᱠᱚᱞᱮ ᱪᱟᱞᱟᱜ-ᱟ ᱦᱟᱸᱜ ᱟᱹᱠᱩ ᱦᱚᱸ ᱚᱱᱠᱟ ᱜᱮᱞᱮ ᱦᱟᱹᱴᱤᱧ ᱠᱚᱜᱮᱭᱟ ᱟᱨ ᱱᱚᱣᱟ ᱥᱩᱠᱨᱤ ᱠᱚ ᱛᱚ ᱚᱱᱠᱟᱜᱮ ᱛᱟᱯᱚᱨᱮ ᱥᱩᱠᱨᱤ ᱠᱚᱫᱚ ᱦᱟᱸᱜ ᱡᱷᱟᱹᱞᱤ ᱠᱚᱠᱚ ᱤᱫᱤ ᱛᱚᱨᱟᱭ ᱜᱮᱭᱟ ᱛᱚ᱾ ᱟᱹᱰᱤ ᱦᱚᱲᱟᱜ ᱡᱷᱟᱹᱞᱤ ᱠᱚ ᱦᱮᱱᱟᱜ ᱜᱮᱭᱟ᱾ ᱡᱷᱟᱞᱤ ᱠᱚᱠᱚ ᱤᱫᱤ ᱛᱚᱨᱟᱭᱟ ᱟᱨ ᱡᱟᱦᱟᱸᱭ ᱯᱳᱭᱞᱳ ᱠᱷᱮᱪᱟ ᱦᱟᱭ ᱠᱟᱱᱟᱭ ᱩᱱᱤ ᱚᱱᱟ ᱢᱟᱫᱟᱞ ᱡᱩᱲᱩᱭ ᱧᱟᱢᱟᱭ ᱵᱟᱠᱷᱟᱱ ᱫᱚ ᱡᱟᱦᱟᱸᱭ ᱡᱟᱦᱟᱸᱭᱟᱜ ᱡᱷᱟᱹᱞᱤ ᱨᱮᱦᱟᱸᱜ ᱥᱩᱠᱨᱤ ᱡᱷᱟᱹᱞᱤᱜ ᱠᱟᱱᱟᱭ ᱮᱜ ᱩᱱᱤ ᱦᱟᱸᱜ ᱢᱟᱫᱟᱞ ᱡᱩᱱᱩ ᱫᱚᱠᱚ ᱮᱢᱟᱭ ᱜᱮᱭᱟ ᱱᱚᱛᱮ ᱨᱮᱫᱚ᱾ ᱟᱨ ᱡᱟᱦᱟᱸᱭ ᱠᱚ ᱯᱟᱹᱥᱤ ᱠᱚᱠᱚ ᱦᱮᱸ ᱯᱟᱹᱥᱤ ᱠᱚ ᱡᱟᱦᱟᱸᱭ ᱠᱚᱠᱚ ᱤᱫᱤ ᱟᱠᱟᱫ ᱡᱟᱦᱟᱸ ᱛᱤᱱᱟᱹᱜ ᱦᱚᱲ ᱟᱫᱚ ᱩᱱᱠᱩ ᱫᱚ ᱚᱱᱟ ᱯᱟᱹᱥᱤ ᱨᱮᱱᱟᱜ ᱡᱩᱲᱩ ᱦᱚᱸᱠᱚ ᱧᱟᱢ ᱜᱮᱭᱟ᱾ ᱥᱤᱠᱟᱹᱨᱤᱭᱟᱹ ᱡᱩᱲᱩ ᱥᱚᱢᱟᱱ ᱜᱮ ᱢᱤᱫᱴᱤᱱ
ᱥᱤᱠᱟᱹᱲᱤᱭᱟ ᱡᱩᱞᱩ ᱥᱚᱢᱟᱱ ᱡᱟᱦᱟᱸ ᱫᱚ ᱯᱟᱹᱥᱤ ᱟᱨ ᱵᱟᱭ ᱯᱟᱹᱥᱤ ᱦᱮᱸᱥᱮ ᱛᱚᱵᱮ ᱫᱟᱫᱟ ᱱᱚᱜ-ᱚᱭ ᱧ ᱡᱟᱦᱟᱸ ᱫᱚ ᱩᱱᱤ ᱡᱷᱟᱹᱞᱤ ᱤᱫᱤᱭ ᱠᱟᱜ-ᱟ ᱩᱱᱤᱭᱟᱜ ᱡᱷᱟᱹᱞᱤ ᱨᱮ ᱵᱟᱭ ᱡᱷᱟᱹᱞᱤᱭ ᱠᱟᱱᱟ ᱛᱚ ᱚᱱᱟᱨᱮ ᱚᱱᱟ ᱡᱟᱦᱟᱸ ᱡᱷᱟᱹᱞᱤ ᱤᱫᱤ ᱨᱮᱭᱟᱜ ᱵᱷᱟᱜᱽ ᱦᱚᱸᱭ ᱧᱟᱢ ᱜᱮᱭᱟ ᱥᱮ ᱵᱟᱝᱟ?
ᱦᱚᱸ ᱦᱚᱸ ᱵᱟᱠᱚᱧ ᱟᱞᱮ ᱥᱮᱱ ᱫᱚᱠᱚ ᱮᱢᱟᱱᱠᱚ ᱟᱹᱜᱩᱭᱟ᱾
ᱦᱳᱭ ᱟᱞᱮ ᱥᱮᱫ ᱦᱚᱸ ᱚᱱᱟ ᱡᱷᱟᱹᱞᱤ ᱤᱫᱤ ᱥᱮ ᱱᱚᱣᱟ ᱡᱷᱟᱹᱞᱤ ᱤᱫᱤ ᱨᱮᱭᱟᱜ ᱵᱷᱟᱜ ᱫᱚᱠᱚ ᱮᱢ ᱫᱚᱠᱚ ᱮᱢᱟ ᱠᱚ ᱜ. ᱮᱭᱟ᱾ ᱪᱮᱫᱟᱜ ᱥᱮ ᱩᱱᱤ ᱫᱚ ᱡᱷᱟᱹᱞᱤ ᱤᱱᱟᱹ ᱞᱟᱹᱜᱤᱫ ᱜᱮ ᱛᱮᱭᱟᱨ ᱠᱟᱜ-ᱟ ᱡᱮ ᱵᱟᱝᱢᱟ ᱤᱫᱤᱭ ᱛᱟᱭᱟᱠᱚ ᱥᱮ ᱟᱡ ᱵᱟᱭ ᱪᱟᱞᱟᱜ ᱨᱮᱦᱚᱸ ᱡᱷᱟᱹᱞᱤ ᱤᱫᱤ ᱠᱟᱛᱮᱜ ᱚᱱᱟ ᱨᱮᱭᱟᱜ ᱵᱷᱟᱜᱽ ᱫᱚᱭ ᱧᱟᱢ ᱜᱮᱭᱟ ᱦᱮᱸᱥᱮ᱾
ᱦᱳᱭ ᱦᱳᱭ᱾ ᱟᱞᱮ ᱥᱮᱫ ᱦᱚᱸ ᱚᱱᱠᱟ ᱞᱮᱠᱟ ᱜᱮᱠᱚ ᱮᱢᱟ ᱠᱚᱜᱮᱭᱟ᱾ ᱟᱨ ᱵᱚᱠᱚᱧ ᱛᱟᱦᱚᱞᱮ ᱱᱤᱛᱚᱜ ᱯᱮᱭᱟᱜ ᱟᱜ, ᱵᱚᱠᱚᱧ ᱤᱧ ᱞᱟᱹᱭᱮᱫ ᱛᱟᱦᱮᱸᱫ᱾ ᱟᱯᱮᱥᱮᱱ ᱱᱤᱛᱚᱜ ᱫᱚ ᱫᱟᱜ ᱨᱤᱨᱤᱞ ᱫᱚ ᱚᱠᱟᱮᱠᱟ? ᱟᱞᱮ ᱥᱮᱱᱢᱟ ᱧᱮᱞᱚᱜ ᱠᱟᱱᱟ ᱨᱤᱢᱤᱞ ᱠᱚᱭ ᱨᱟ ᱠᱟᱵ ᱟᱠᱟᱜ ᱟᱭ᱾ ᱟᱨ ᱫᱚᱢᱮ ᱡᱳᱨᱮ ᱦᱚᱭᱮᱫᱟᱭ᱾ ᱦᱮᱸ ᱟᱨ ᱢᱤᱫ ᱵᱟᱨ ᱦᱚᱸ ᱫᱟᱜ ᱫᱚ ᱡᱚᱨᱚ ᱮᱫ ᱜᱮᱭᱟ ᱢᱚᱱᱮ ᱦᱩᱭᱩᱜ ᱠᱟᱱᱟ ᱡᱳᱨ ᱜᱮ ᱫᱟᱜᱟᱭ ᱦᱟᱸᱜ᱾ ᱟᱯᱮᱥᱮᱱᱫᱟ ᱟᱯᱮ ᱥᱮᱱᱟᱜ ᱚᱭᱮᱫᱟᱨ ᱠᱚᱫᱚ ᱚᱠᱟᱞᱮᱠᱟ ᱛᱟᱦᱞᱮ ᱠᱟᱱᱟ?
ᱟᱫᱚ ᱫᱟᱫᱟ ᱟᱞᱮ ᱥᱮᱱᱟᱜ ᱚᱭᱮᱫᱟᱨ ᱫᱚ ᱧᱮᱞᱚᱜ ᱠᱟᱱᱟ ᱥᱤᱛᱩᱝ ᱦᱚᱸᱭ ᱥᱤᱛᱩᱝ ᱟᱠᱟᱫ ᱜᱮᱭᱟ ᱟᱨ ᱥᱮᱨᱢᱟ ᱨᱮᱢᱟ ᱯᱩᱨᱟᱹ ᱥᱮᱨᱢᱟ ᱠᱚ ᱦᱚᱸ ᱯᱷᱟᱸᱠᱟ ᱧᱮᱞᱚᱜ ᱠᱟᱱᱟ᱾ ᱡᱮ ᱫᱟᱜᱟᱭ ᱢᱮᱱᱛᱮ ᱚᱱᱠᱟ ᱫᱚ ᱵᱟᱝ ᱵᱩᱡᱩᱜ ᱠᱟᱱᱟ᱾ ᱟᱨ ᱦᱚᱭ ᱦᱚᱝᱛᱚ ᱚᱱᱠᱟ ᱞᱮᱠᱟ ᱫᱚ ᱵᱟᱭ ᱦᱚᱭᱮᱫᱟ ᱦᱮᱸᱥᱮ᱾ ᱟᱫᱚ ᱛᱮᱤᱦᱮᱤᱧ ᱫᱚ ᱡᱟᱹᱱᱤᱡ ᱵᱟᱭ ᱫᱟᱜᱟ ᱡᱟ ᱤᱧᱤᱧ ᱢᱚᱱᱮᱭᱮᱫᱼᱟ᱾ ᱮ ᱛᱮᱦᱤᱧ ᱫᱚ ᱵᱟᱭ ᱫᱟᱜ-ᱟ᱾ ᱪᱮᱫᱟᱜ ᱥᱮ ᱜᱚᱴᱟ ᱜᱮ ᱯᱷᱟᱸᱠ ᱜᱮ ᱧᱮᱞᱚᱜ ᱠᱟᱱᱟ᱾ ᱮᱸ ᱮᱱᱠᱷᱟᱱ ᱵᱚᱠᱚᱧ ᱵᱟᱹᱞᱤ ᱜᱮ ᱫᱟᱜ ᱡᱟᱹᱲᱤᱭᱟᱯᱮ ᱠᱟᱱᱟ ᱟᱯᱮ ᱫᱚ᱾
ᱦᱳᱭ ᱚᱱᱠᱟ ᱫᱟᱜ ᱫᱚ ᱫᱟᱜᱮᱫ ᱜᱮᱭᱟ ᱛᱮᱦᱮᱱ ᱥᱮᱛᱟᱜ ᱠᱷᱚᱱ ᱜᱮ᱾ ᱮ ᱫᱟᱜᱮᱫ ᱜᱮ ᱛᱟᱦᱮᱸᱜ ᱮ ᱾ ᱟᱫᱚ ᱚᱱᱟ ᱛᱤᱠᱤᱱ ᱛᱤᱠᱤᱱ ᱚᱠᱛᱚ ᱫᱚ ᱦᱟᱸᱜ ᱫᱟᱜ ᱫᱚᱭ ᱵᱚᱱᱫᱚ ᱞᱮᱫ ᱛᱟᱦᱮᱸᱫ᱾ ᱵᱟᱭ ᱫᱟᱜ ᱮ ᱛᱟᱦᱮᱸᱜ᱾ ᱥᱤᱛᱩᱝ ᱞᱮᱫ ᱛᱟᱦᱮᱸᱜ ᱢᱮᱱᱠᱷᱟᱱ ᱱᱤᱛᱚᱜ ᱟᱨ ᱦᱚᱝ ᱧᱮᱞᱚᱜ ᱚᱱᱟ ᱨᱤᱢᱤᱞ‌ᱮ ᱴᱟᱯᱟᱣ ᱟᱹᱜᱩ ᱠᱮᱜ-ᱟᱭ᱾ ᱦᱮᱸ ᱟᱨ ᱟᱹᱰᱤ ᱡᱳᱨᱮ ᱦᱚᱭᱮᱫᱟᱭ᱾
ᱦᱮᱸ ᱡᱟᱦᱟᱸ ᱡᱟᱹᱯᱩᱫ ᱨᱮᱫᱚ ᱟᱯᱮ ᱥᱮᱫ ᱦᱚᱸ ᱚᱱᱠᱟ ᱵᱤᱡᱽᱞᱤ ᱥᱮ ᱦᱩᱰᱩᱨ ᱵᱤᱡᱽᱞᱤ ᱚᱱᱠᱟ᱾ ᱟᱹᱰᱤ ᱪᱮᱴᱮᱨ ᱠᱚ ᱧᱩᱨᱩᱜ ᱢᱟᱱᱮ ᱚᱱᱠᱟ ᱟᱹᱰᱤ ᱠᱟᱡᱟᱠ ᱜᱮ ᱧᱩᱨᱩᱜ ᱠᱟᱱᱟ ᱥᱮ ᱚᱱᱠᱟ ᱚᱱᱠᱟ ᱞᱮᱠᱟ ᱫᱚ ᱵᱟᱝ ᱧᱩᱨᱩᱜ ᱠᱟᱱᱟ?
ᱵᱟᱝ ᱦᱟᱸᱜ ᱱᱤᱭᱟᱹ ᱵᱟᱨᱥᱤᱝ ᱜᱟᱱ ᱫᱚ ᱦᱟᱸᱜ ᱚᱱᱠᱟ ᱦᱩᱰᱩᱨ ᱵᱤᱡᱽᱞᱤ ᱠᱚᱫᱚ ᱵᱟᱭ ᱦᱩᱰᱩᱨ ᱵᱤᱡᱽᱞᱤ ᱟᱠᱟᱫ-ᱟ᱾ ᱫᱟᱜ ᱥᱩᱢᱩᱝ ᱜᱮ ᱫᱟᱜ ᱮᱫᱟᱭ,
ᱟᱪᱪᱷᱟ ᱟᱪᱪᱷᱟ᱾ ᱟᱞᱮ ᱥᱮᱫ ᱢᱟ ᱱᱚᱜ-ᱚᱭ ᱚᱠᱟ ᱚᱠᱟ ᱚᱠᱛᱚ ᱢᱟ ᱵᱷᱟᱜᱤ ᱜᱮ ᱮᱸᱻ ᱫᱟᱜ ᱡᱟᱹᱲᱤ ᱢᱟᱭ ᱫᱟᱜ ᱡᱟᱹᱲᱤ ᱜᱮ ᱚᱱᱟ ᱥᱟᱶᱛᱮ ᱦᱩᱰᱩᱨ ᱵᱤᱡᱽᱞᱤ ᱦᱚᱸᱭ ᱦᱩᱰᱩᱨ ᱵᱤᱡᱽᱞᱤ ᱜᱮᱭᱟ ᱟᱹᱰᱤ ᱠᱷᱟᱡᱟᱜ ᱜᱮ ᱦᱩᱰᱩ ᱵᱤᱡᱽᱞᱤ ᱛᱟᱦᱮᱸ ᱱᱟᱭ᱾ ᱟᱨ ᱛᱚᱵᱮ ᱫᱟᱫᱟ ᱦᱚᱸᱜ-ᱚᱭ ᱡᱟᱦᱟᱸ ᱫᱚ ᱫᱟᱜ ᱨᱮ ᱯᱩᱴᱠᱟᱹ ᱦᱟᱞᱟᱝ ᱥᱮ ᱱᱚᱝᱠᱟ ᱩᱫ ᱦᱟᱞᱟᱝ ᱠᱚᱫᱚᱯᱮ ᱪᱟᱞᱟᱜ ᱜᱮᱭᱟ ᱥᱮ ᱵᱟᱝ? ᱱᱚᱜ-ᱚᱭ ᱱᱮᱛᱟᱨ ᱢᱟ ᱯᱩᱴᱠᱟᱹ ᱠᱚ ᱦᱩᱭᱩᱜ ᱠᱟᱱ ᱜᱮ ᱵᱤᱨ ᱠᱚᱨᱮ᱾
ᱦᱮᱸ ᱵᱚᱠᱚᱧ ᱱᱤᱛᱚᱜ ᱫᱚ ᱯᱩᱴᱠᱟᱹ ᱵᱷᱟᱹᱜᱮ ᱠᱚ ᱦᱩᱭᱩᱜ ᱠᱟᱱᱟ ᱵᱷᱟᱹᱜᱤ ᱠᱚ ᱧᱟᱢᱚᱜ ᱠᱟᱱᱟ ᱦᱮᱸ ᱟᱞᱮ ᱦᱚᱸ ᱯᱩᱴᱠᱟᱹ ᱯᱩᱴᱠᱟᱹ ᱦᱟᱞᱟᱝ ᱫᱚᱞᱮ ᱪᱟᱞᱟᱜ ᱜᱮᱭᱟ ᱯᱩᱴᱠᱟᱹ ᱦᱟᱞᱟᱝ ᱠᱚ ᱩᱫ ᱦᱟᱞᱟᱝ ᱠᱚ ᱟᱯᱮ ᱥᱮᱱ ᱦᱚᱸ ᱛᱟᱦᱚᱞᱮ ᱚᱱᱠᱟ ᱫᱚᱯᱮ ᱪᱟᱞᱟᱜ ᱠᱟᱱ ᱜᱮᱭᱟ?
ᱦᱳᱭ ᱡᱩᱫᱤ ᱯᱩᱴᱠᱟᱹ ᱞᱮ ᱦᱟᱞᱟᱝ ᱠᱷᱟᱱᱡ ᱫᱚ᱾ ᱠᱟᱹᱴᱤᱡ ᱥᱟᱺᱜᱤᱧ ᱥᱮᱫ ᱞᱮ ᱪᱟᱞᱟᱜ ᱠᱟᱱᱟ, ᱟᱨ ᱡᱩᱫᱤ ᱚᱱᱠᱟ ᱥᱩᱨ ᱥᱩᱯᱩᱨ ᱨᱮᱫᱚ ᱚᱱᱠᱟ ᱩᱫ ᱠᱚᱫᱚ ᱦᱩᱭᱩᱜ ᱠᱟᱱ ᱜᱮᱭᱟ, ᱡᱟᱦᱟᱸ ᱫᱚ ᱚᱨᱛᱩᱚ ᱩᱫ, ᱢᱤᱥᱤᱪᱤᱨ ᱩᱫ, ᱥᱮ ᱦᱚᱝᱠᱟ ᱵᱩᱞᱩᱝ ᱩᱫ ᱠᱚ ᱦᱮᱸᱥᱮ ᱫᱟᱜ ᱢᱟᱹᱰᱤ ᱩᱫ ᱠᱚ᱾ ᱧᱟᱢ ᱫᱚ ᱧᱟᱢᱚᱜ ᱠᱟᱱ ᱜᱮᱭᱟ᱾ ᱟᱨ ᱯᱩᱴᱠᱟᱹ ᱦᱟᱞᱟᱝ ᱠᱷᱟᱱ ᱫᱚ ᱠᱟᱹᱴᱤᱡ ᱯᱷᱟᱨᱟᱠ ᱥᱮᱫ ᱜᱮᱞᱮ ᱪᱟᱞᱟᱜ-ᱟ, ᱛᱚ ᱱᱚᱜ-ᱚᱭ ᱡᱟᱹᱯᱩᱫ ᱨᱮ ᱱᱚᱜ ᱱᱚᱝᱠᱟ ᱡᱟᱹᱯᱩᱫ ᱨᱮ ᱱᱚᱜᱚᱭ ᱩᱫ ᱥᱳᱲᱮ ᱥᱮ ᱩᱫ ᱞᱮᱴᱚ ᱠᱚᱫᱚ ᱯᱮ ᱡᱚᱢ ᱮᱫ ᱜᱮᱭᱟ ᱥᱮ ᱵᱟᱝ?
ᱩᱫ ᱥᱳᱲᱮ ᱠᱚᱫᱚ ᱱᱮᱥ ᱫᱚ ᱦᱟᱸᱜ ᱟᱹᱣᱨᱤᱮ ᱞᱮ ᱡᱚᱢᱟ ᱚᱱᱠᱟ ᱞᱮᱠᱟ ᱫᱚ ᱦᱟᱸᱜ ᱩᱫ ᱠᱚᱫᱚ ᱵᱟᱞᱮ ᱥᱚᱲᱮᱭ ᱠᱟᱜ-ᱟ᱾ ᱮᱱᱠᱷᱟᱱ ᱥᱳᱲᱮ ᱠᱚᱫᱚ ᱡᱚᱢ ᱫᱚ ᱡᱚᱢ ᱵᱟᱲᱟ ᱦᱩᱭᱩ ᱟᱠᱟᱱ ᱜᱮᱭᱟ᱾ ᱱᱮᱥ ᱫᱚ ᱚᱱᱠᱟ ᱫᱚ ᱚᱱᱠᱟ ᱞᱮᱠᱟ ᱫᱚ ᱵᱟᱞᱮ ᱥᱚᱲᱮ ᱠᱟᱜ-ᱟ᱾
ᱟᱪᱪᱷᱟ ᱟᱪᱪᱷᱟ᱾
ᱟᱫᱚ ᱱᱚᱜᱼᱚᱭ ᱩ ᱩᱫ ᱠᱚ ᱵᱷᱟᱹᱡᱤ ᱠᱟᱛᱮᱫ ᱜᱮᱞᱮ ᱡᱚᱢ ᱵᱟᱲᱟ ᱟᱠᱟᱜ-ᱟ, ᱦᱮᱸ
ᱟᱪᱪᱷᱟ ᱛᱚᱵᱮ ᱟᱹᱰᱤ ᱱᱟᱯᱟᱭ ᱛᱚᱵᱮ ᱫᱟᱫᱟ ᱱᱚᱜ-ᱚᱭ ᱟᱯᱮ ᱥᱮᱫ ᱫᱚ ᱚᱠᱟ ᱞᱮᱠᱟ ᱢᱟᱱᱮ ᱩᱫ ᱠᱚᱫᱚ ᱪᱮᱫ ᱩᱫ ᱡᱟᱹᱥᱛᱤ ᱧᱟᱢᱚᱜ-ᱟ, ᱟᱞᱮ ᱥᱮᱫ ᱢᱟ ᱱᱚᱜ-ᱚᱭ ᱚᱨᱛᱚ ᱩᱫ ᱥᱮ ᱦᱚᱝᱠᱟ ᱠᱩᱸᱵᱟᱹ ᱩᱫ ᱪᱤᱪᱨ ᱩᱫ, ᱵᱩᱞᱩᱝ ᱩᱫ ᱦᱚᱸ ᱡᱟᱹᱥᱛᱤ ᱧᱟᱢᱚᱜ-ᱟ ᱯᱩᱴᱠᱟᱹ ᱛᱮᱫ ᱠᱟᱹᱴᱤᱡ ᱯᱷᱟᱨᱟᱠ ᱨᱮ ᱧᱟᱢᱚᱜ ᱠᱷᱟᱹᱛᱤᱨ ᱛᱮ ᱚᱱᱟ ᱫᱚ ᱥᱟᱺᱜᱤᱧ ᱥᱮᱫ ᱪᱟᱞᱟᱜ ᱦᱩᱭᱩᱜ-ᱟ᱾ ᱛᱚ ᱟᱯᱮ ᱫᱚ ᱡᱟᱹᱥᱛᱤ ᱩᱫ ᱫᱚ ᱪᱮᱫ ᱩᱫ ᱯᱮ ᱧᱟᱢ ᱜᱮᱭᱟ?
ᱟᱞᱮ ᱥᱮᱫ ᱫᱚ ᱱᱚᱝᱠᱟ ᱧᱟᱢᱚᱜ ᱜᱮᱭᱟ ᱵᱩᱱᱩᱢ ᱩᱫ ᱠᱚ, ᱵᱟᱹᱞᱤ ᱩᱫ ᱠᱚ ᱢᱚᱛᱟᱢ ᱩᱫ ᱠᱚ᱾ ᱛᱟᱯᱚᱨᱮ ᱟᱨᱦᱚᱸ ᱟᱭᱢᱟ ᱞᱮᱠᱟᱱᱟᱜ ᱩᱫ ᱠᱚ ᱧᱟᱢ ᱫᱚ ᱧᱟᱢᱚᱜ ᱜᱮᱭᱟ ᱟᱞᱮ ᱥᱮᱱ ᱦᱚᱸ᱾ ᱟᱨ ᱵᱚᱠᱚᱧ ᱤᱧ ᱞᱟᱹᱭᱫᱟ ᱛᱟᱦᱞᱮ ᱦᱮᱸ ᱱᱚᱜ-ᱚᱭ ᱱᱤᱭᱟᱹ ᱡᱟᱹᱯᱩᱫ ᱠᱚᱨᱮ ᱫᱚ ᱚᱱᱠᱟ ᱩᱯᱤ ᱠᱚᱯᱮ ᱥᱟᱵ ᱠᱚᱜᱮᱭᱟ ᱥᱮ ᱵᱟᱝᱟ ᱟᱨ ᱵᱮᱥ ᱞᱮᱠᱟ? ᱥᱮᱱ ᱫᱚᱱ ᱚᱱᱛᱮ
ᱟ ᱟᱫᱚ ᱫᱟᱫᱟ ᱦᱚᱸᱜ-ᱚᱭ ᱦᱮᱸ ᱦᱮᱸ ᱟᱞᱮ ᱫᱚ ᱩᱯᱤ ᱠᱚᱫᱚ ᱵᱟᱞᱮ ᱥᱟᱵ ᱠᱚ ᱛᱟᱦᱮᱱ ᱜᱮᱭᱟ᱾ ᱟᱨ ᱦᱟᱭᱢᱟ ᱴᱚᱴᱷᱟ ᱨᱮᱜᱮ ᱟᱸᱡᱚᱢ ᱫᱚ ᱟᱸᱡᱚᱢ ᱠᱟᱫ ᱠᱚᱣᱟ ᱡᱮ ᱩᱯᱤ ᱦᱚᱸᱜᱚᱭ ᱪᱟᱣᱞᱮ ᱠᱚ ᱥᱟ ᱛᱮᱠᱚ ᱵᱷᱟᱹᱡᱤ ᱠᱚ ᱛᱟᱦᱮᱱᱟ ᱦᱮᱸ᱾ ᱠᱩ ᱯᱩᱛᱤᱭᱟᱜ ᱡᱟᱦᱟᱸ ᱤᱛᱤᱞ ᱞᱤᱛᱤᱞ ᱱᱚᱣᱟ ᱥᱩᱱᱩᱢ ᱛᱟᱦᱮᱱᱟ ᱪᱟᱣᱞᱮ ᱨᱮ ᱢᱮᱥᱟ ᱠᱟᱛᱮᱫ ᱟᱹᱰᱤ ᱠᱚ ᱥᱤᱵᱤᱞ ᱜᱮᱭᱟ ᱥᱮ ᱪᱮᱫ ᱠᱚ ᱞᱟᱹᱭᱟ, ᱟᱫᱚ ᱚᱱᱠᱟ ᱞᱮᱠᱟ ᱫᱚ ᱤᱧᱫᱚ ᱵᱟᱹᱧ ᱡᱚᱢ ᱵᱟᱲᱟ ᱟᱠᱟᱫ ᱠᱚᱣᱟ᱾ ᱟᱫᱚ ᱟᱯᱮ ᱥᱮᱫ ᱫᱚ ᱯᱮ ᱡᱚᱢ ᱠᱚ ᱛᱟᱦᱮᱱ ᱜᱮᱭᱟ ᱥᱮ?
ᱦᱮᱸ ᱦᱮᱸ ᱟᱞᱮᱥᱮᱱ ᱫᱚ ᱵᱟᱠᱚ ᱞᱮ ᱡᱚᱢ ᱠᱚᱜᱮᱭᱟ, ᱱᱚᱜᱚᱭ ᱩᱯᱤ ᱠᱚ ᱚᱠᱟ ᱦᱤᱞᱳᱜ ᱠᱚ ᱩᱰᱩᱠᱚᱜᱼᱟ᱾ ᱟᱫᱚ ᱩᱯᱤ ᱠᱚᱞᱮ ᱥᱟᱵ ᱠᱚᱜᱮᱭᱟ ᱚᱱᱟ ᱡᱷᱟᱹᱞᱤ ᱠᱚᱛᱮ ᱞᱮ ᱥᱟᱵ ᱠᱚᱣᱟ ᱦᱮᱸ ᱢᱚᱥᱟᱨᱤ ᱡᱷᱟᱹᱞᱤ ᱠᱚᱛᱮ᱾ ᱦᱮᱸ ᱥᱟᱵᱛᱮᱫ ᱟᱫᱚ ᱟ ᱪᱟᱣᱞᱮ ᱟᱛᱟ ᱥᱟᱞᱟᱜ ᱞᱮ ᱟᱛᱟ ᱵᱟᱲᱟ ᱟᱠᱟᱫ ᱠᱚᱛᱮ ᱞᱮ ᱡᱚᱢ ᱵᱟᱲᱟ ᱠᱚ ᱡᱚᱢ ᱵᱟᱲᱟ ᱟᱠᱟᱫ ᱠᱚᱣᱟ᱾
ᱟᱪᱪᱷᱟ, ᱛᱚᱵᱮ ᱟᱹᱰᱤ ᱱᱟᱯᱟᱭ ᱛᱚᱵᱮ ᱟᱨᱦ ᱟᱨᱚ ᱠᱚ ᱞᱟᱹᱭᱟ ᱥᱮ ᱪᱮᱫ ᱫᱟᱫᱟ ᱱᱚᱜᱼᱚᱭ ᱮ ᱦᱟᱣ ᱦᱮᱸ ᱥᱮ᱾ ᱦᱟᱣ ᱠᱚᱦᱚᱸ ᱠᱚ ᱡᱚᱢ ᱠᱚᱜᱮᱭᱟ ᱥᱮ ᱪᱮᱫ ᱟᱫᱚ ᱟᱞᱮ ᱥᱮᱫ ᱫᱚ ᱦᱚᱸ-ᱚᱝᱠᱟ ᱦᱟᱣ ᱠᱚᱫᱚ ᱵᱟᱞᱮ ᱡᱚᱢ ᱠᱚ ᱛᱟᱦᱮᱱ ᱜᱮᱭᱟ᱾ ᱩᱯᱤ ᱦᱚᱸ ᱵᱟᱞᱮ ᱡᱚᱢ ᱠᱮᱛᱮᱱᱟ, ᱦᱟᱣ ᱠᱚᱦᱚᱸ ᱵᱟᱞᱮ ᱡᱚᱢ ᱠᱚ ᱛᱟᱦᱮᱱᱟ, ᱛᱚ ᱟᱯᱮᱥᱮᱫ ᱦᱚᱸᱜ-ᱚᱭ ᱦᱟᱣ ᱨᱤᱫ ᱠᱟᱹᱛᱮ ᱥᱮ ᱠᱚᱴᱮᱡ ᱠᱟᱛᱮᱫ ᱟᱯᱮ ᱫᱚᱯᱮ ᱡᱚᱢ ᱠᱚ ᱛᱟᱦᱮᱱ ᱜᱮᱭᱟ ᱥᱮ ᱵᱟᱝᱟ?
ᱟᱞᱮ ᱥᱮᱱ ᱦᱚᱸ ᱦᱟᱣ ᱫᱚ ᱟᱹᱰᱤ ᱜᱟᱱ ᱜᱮᱠᱚ ᱧᱟᱢᱚᱜ ᱜᱮᱭᱟ᱾ ᱟᱫᱚ ᱦᱟᱣ ᱦᱚᱸ ᱡᱚᱢ ᱫᱚᱞᱮ ᱡᱚᱢ ᱵᱟᱲᱟ ᱠᱚ ᱜᱮᱭᱟ ᱱᱚᱣᱟ ᱦᱟᱣ ᱨᱤᱫ ᱠᱟᱛᱮᱜ ᱫᱚ᱾ ᱫᱟᱠᱟ ᱠᱚ ᱥᱟᱞᱟᱜ ᱫᱚᱞᱮ ᱡᱚᱢ ᱵᱟᱲᱟ ᱟᱠᱟᱫ ᱠᱚᱜᱮᱭᱟ᱾ ᱦᱩᱸ ᱡᱚᱢ ᱵᱟᱲᱟ ᱠᱚ ᱜᱮᱭᱟᱞᱮ᱾
ᱟᱫᱚ ᱛᱚᱵᱮ ᱫᱟᱫᱟ ᱦᱚᱜᱼᱚᱭ ᱦᱟᱳ ᱥᱮᱸᱫᱽᱨᱟ ᱫᱚ ᱚᱠᱟ ᱞᱮᱠᱟᱯᱮ ᱪᱟᱞᱟᱜ ᱛᱟᱦᱮᱱᱟ?
ᱮᱸ ᱦᱟᱣ ᱥᱮᱸᱫᱽᱨᱟ ᱫᱚ ᱦᱟᱸᱜ ᱤᱧ ᱫᱚ ᱵᱟᱹᱧ ᱥᱮᱱ ᱵᱟᱲᱟ ᱟᱠᱟᱱᱟ ᱦᱮᱸ᱾ ᱟᱹᱡ ᱦᱟᱣ ᱫᱚ ᱚᱠᱟ ᱞᱮᱠᱟ ᱠᱚ ᱠᱚᱴᱟ ᱠᱚᱣᱟ, ᱤᱧ ᱠᱚᱴᱟ ᱠᱚᱫᱚ ᱵᱟᱹᱧ ᱥᱮᱱ ᱵᱟᱲᱟ ᱟᱠᱟᱱᱟ ᱧᱮᱞ ᱫᱚᱧ ᱧᱮᱞ ᱟᱠᱟᱜᱼᱟ ᱦᱟᱣ ᱯᱚᱴ ᱴᱚᱝ ᱠᱚᱫᱚ᱾
ᱦᱟᱣ ᱫᱚ ᱚᱠᱟ ᱞᱮᱠᱟ ᱠᱚ ᱯᱚᱴᱚᱢ ᱠᱟᱜ-ᱟ, ᱚᱱᱟ ᱥᱟᱠᱟᱢ ᱨᱮ ᱱᱚᱣᱟ ᱠᱚᱫᱚ ᱧᱮᱞ ᱫᱩᱧ ᱧᱮᱞ ᱟᱠᱟᱜ ᱜᱮ ᱮᱱᱠᱷᱟᱱ ᱤᱧ ᱫᱚ ᱦᱟᱣ ᱠᱚᱫᱚ ᱵᱟᱹᱧ ᱠᱚᱴ ᱴᱟ ᱵᱟᱲᱟ ᱟᱠᱟᱫ ᱠᱚᱣᱟ᱾
ᱟᱪᱪᱷᱟ ᱛᱚᱵᱮ ᱫᱟᱫᱟ ᱦᱚᱸᱜ-ᱚᱭ ᱞᱟᱹᱭᱟᱠᱚ ᱥᱮ ᱪᱮᱫ ᱦᱟᱣ ᱫᱤ ᱜᱮᱨ ᱞᱮᱢ ᱠᱷᱟᱱ ᱢᱟ ᱫᱚᱢᱮ ᱠᱚ ᱜᱮᱜᱮᱨ ᱜᱮ ᱦᱟᱣ ᱢᱟ᱾ ᱛᱚ ᱦᱩᱱᱠᱩ ᱫᱚ ᱡᱩᱣᱟᱹᱜ ᱠᱟᱛᱮᱫ ᱜᱮᱠᱚ ᱫᱚᱦᱚ ᱠᱚᱣᱟ ᱥᱮᱠᱚ ᱩᱱᱠᱩ ᱦᱟᱣ ᱫᱚ ᱯᱚᱴᱚᱢ ᱠᱟᱛᱮ ᱜᱮᱠᱚ ᱜᱚᱡ ᱠᱟᱠᱚᱣᱟ?
ᱯᱚᱴᱚᱢ ᱯᱚᱴᱚᱢ ᱠᱟᱛᱮᱫ ᱫᱚᱠᱚ ᱜᱚᱡ ᱠᱚᱣᱟ ᱥᱮ ᱡᱮᱣᱮᱫ ᱛᱮᱜᱮ ᱠᱚ ᱥᱟᱵ ᱟᱹᱜᱩ ᱠᱚᱣᱟ ᱚᱱᱟ ᱫᱚ ᱦᱟᱸᱜ ᱵᱟᱹᱧ ᱞᱟᱹᱭ ᱫᱟᱲᱮᱭᱟᱢ ᱠᱟᱱᱟ ᱵᱟᱠᱚᱧ ᱟᱫᱚ ᱦᱟᱸᱜ ᱤᱧ ᱢᱟ ᱦᱟᱸᱜ ᱡᱟᱦᱟᱸᱧ ᱡᱚᱢ ᱵᱟᱲᱟ ᱠᱟᱜ ᱠᱩᱣᱟ, ᱮᱸ ᱩᱱᱠᱩ ᱜᱚᱡ ᱠᱟᱛ ᱛᱮᱫ ᱠᱚ ᱜᱮᱠᱚ ᱵᱟᱲᱟ ᱠᱟᱫ ᱠᱚᱣᱟ ᱚᱲᱟᱜ ᱛᱮ, ᱦᱮᱸ ᱟᱫᱚ ᱩᱱᱠᱩ ᱜᱮ ᱨᱤᱫ ᱠᱟᱛᱮ ᱞᱮ ᱡᱚᱢ ᱵᱟᱲᱟ ᱟᱠᱟᱫ ᱠᱚᱣᱟ᱾
ᱟᱪᱪᱷᱟ ᱟᱫᱚ ᱟᱯᱮᱫ ᱫᱚ ᱢᱟᱱᱮ ᱦᱟᱣ ᱨᱮ ᱟᱨᱚ ᱪᱮᱫ ᱪᱮᱫ ᱢᱮᱥᱟᱞ ᱜᱟᱱᱚᱜᱼᱟ᱾ ᱡᱮ ᱨᱤᱡ ᱨᱮ ᱟᱹᱰᱤ ᱥᱤᱵᱤᱞᱟ ᱚᱱᱟ ᱟᱨᱚ ᱪᱮᱫ ᱪᱮᱫ ᱢᱮᱥᱟᱞ ᱜᱟᱱᱚᱜ ᱜᱮᱭᱟ?
ᱟᱨ ᱪᱮᱫ ᱠᱚ ᱚᱱᱠᱟ ᱞᱮᱠᱟ ᱫᱚ ᱦᱟᱸᱜ ᱪᱮᱫ ᱠᱚᱠᱚ ᱢᱮᱥᱟᱦᱟᱜᱼᱟ ᱤᱧᱫᱚ ᱵᱟᱹᱧ ᱞᱟᱹᱭ ᱫᱟᱲᱮᱭᱟᱢ ᱠᱟᱱᱟ ᱵᱚᱠᱚᱧ ᱦᱮᱸ᱾ ᱟᱨ ᱤᱧ ᱫᱚ ᱦᱟᱣ ᱫᱚ ᱵᱟᱹᱧ ᱨᱤᱫᱽ ᱵᱟᱲᱟ ᱟᱠᱟᱫ ᱠᱚᱜᱮᱭᱟ ᱚᱱᱟ ᱨᱮ ᱤᱧ ᱟᱭᱳ ᱜᱮ ᱦᱟᱣ ᱠᱚᱫᱚᱭ ᱨᱤᱫ ᱵᱟᱲᱟ ᱠᱚᱜᱮᱭᱟ ᱦᱩᱸ᱾
ᱟᱪᱪᱷᱟ ᱛᱚᱵᱮ ᱟᱹᱰᱤ ᱱᱟᱯᱟᱭ᱾ ᱟᱯᱮ ᱥᱮᱫ ᱫᱚ ᱦᱟᱣ ᱦᱚᱸᱠᱚ ᱡᱚᱢ ᱠᱚᱣᱟ᱾ ᱵᱟᱝᱢᱟ ᱠᱚ ᱞᱟᱹᱭᱟ ᱥᱮ ᱪᱮᱫ ᱦᱟᱣ ᱨᱤᱫ ᱟᱨ ᱩᱞ ᱢᱮᱥᱟ ᱠᱟᱛᱮᱫ ᱜᱮ ᱨᱤᱫᱽ ᱚᱸ ᱫᱟᱜ ᱢᱟᱹᱰᱤ ᱥᱟᱶᱛᱮ ᱡᱚᱢ ᱟᱹᱰᱤ ᱱᱟᱯᱟᱭ ᱵᱩᱡᱚᱩᱜᱼᱟ ᱥᱮ ᱪᱮᱫ᱾ ᱞᱟᱹᱭ ᱜᱮᱭᱟ ᱠᱚ ᱠᱟᱛᱷᱟ ᱵᱚᱞᱮ ᱟᱸᱡᱚᱢ ᱟᱠᱟᱫ ᱠᱩᱜᱮ ᱜᱮᱭᱟ᱾ ᱟᱫᱚ ᱟᱢ ᱫᱚ ᱱᱤᱥᱪᱚ
ᱠᱚ ᱥᱟᱞᱟᱜ᱾ ᱦᱳᱭ ᱡᱚᱡᱚ ᱠᱚ ᱥᱟᱞᱟᱜ ᱡᱩᱫᱤ